ᱦᱮᱞᱳ᱾ ᱦᱮᱸ ᱟᱸᱡᱚᱢ ᱫᱟᱵᱤᱱ?
ᱦᱳᱭ ᱟᱸᱡᱚᱢᱚᱜ ᱠᱟᱱᱟ, ᱡᱚᱦᱟᱨ ᱜᱮ ᱾
ᱡᱚᱦᱟᱨ ᱜᱮ ᱾
ᱵᱮᱥ ᱵᱟᱲᱟ ᱜᱮᱭᱟ ᱯᱮ?
ᱦᱩᱸ ᱵᱮᱥ ᱵᱟᱲᱟ ᱜᱮᱭᱟᱞᱮ ᱛᱚ ᱱᱟᱜ ᱱᱤᱛᱚᱜ ᱢᱟ ᱾ ᱟᱹᱵᱤᱱ ᱪᱮᱫ ᱞᱮᱠᱟ ᱢᱮᱱᱟᱜ ᱵᱤᱱᱟ?
ᱦᱳᱭ ᱱᱤᱛᱚᱜ ᱫᱚ ᱟᱹᱞᱤᱧ ᱦᱚᱸ ᱵᱮᱥ ᱜᱮ ᱟᱨ ᱡᱚᱛᱚ ᱵᱮᱥ ᱵᱚᱱ ᱛᱟᱦᱮᱸ ᱞᱮᱱ ᱠᱷᱟᱱ ᱜᱮ ᱦᱳᱭ ᱥᱮ ᱾
ᱦᱮᱸ ᱡᱚᱛᱚ ᱜᱮ ᱵᱩᱥᱵᱚᱱ ᱛᱟᱦᱮᱸ ᱞᱮᱱ ᱠᱷᱟᱱ ᱦᱚᱭᱛᱚ ᱱᱟᱯᱟᱭ ᱜᱮᱵᱚᱱ, ᱚᱱᱟ ᱫᱚ
ᱦᱳᱭ ᱦᱳᱭ ᱾
ᱪᱮᱫ ᱠᱚᱵᱤᱱ ᱪᱤᱠᱟᱹ ᱵᱟᱲᱟᱭᱮᱫ ᱛᱮ?
ᱚᱻ ᱪᱮᱫ ᱦᱚᱸ ᱵᱟᱝ ᱜᱮ ᱱᱤᱛᱚᱜ ᱫᱚ ᱱᱚᱜᱼᱚᱭ ᱤᱥᱤᱱ ᱵᱟᱥᱟᱝ ᱠᱚ ᱦᱩᱭ ᱵᱟᱲᱟᱭ ᱱᱟ ᱟᱫᱚ ᱡᱚᱢ ᱠᱚᱫᱚ ᱱᱟᱦᱟᱜ ᱟᱹᱣᱨᱤ ᱦᱩᱭᱩᱜᱼᱟ, ᱟᱨ ᱠᱟᱹᱢᱤ ᱠᱚᱢᱟ ᱵᱚᱱ ᱵᱟᱲᱟᱭ ᱜᱮᱭᱟ ᱡᱚᱛᱚ ᱦᱚᱲ ᱜᱮ ᱱᱤᱛᱚᱜ ᱢᱟ ᱫᱟᱜ ᱡᱟᱹᱲᱤ ᱫᱤᱱ ᱠᱟᱱᱟ ᱪᱟᱥ ᱵᱟᱥ ᱨᱮᱱᱟᱜ ᱫᱤᱱ ᱠᱟᱱᱟ ᱦᱮᱸ ᱥᱮ ᱾
ᱦᱳᱭ ᱾
ᱟᱫᱚ ᱱᱟᱦᱟᱜ ᱥᱮᱱ ᱫᱚ ᱟᱯᱷᱚᱨ ᱠᱚ ᱦᱩᱰᱤᱧ ᱢᱟᱪᱷᱟ ᱜᱮ ᱛᱮ ᱟᱹᱣᱨᱤ ᱞᱮ ᱮᱛᱚᱦᱚᱵᱚᱜᱼᱟ ᱟᱨ ᱠᱟᱹᱴᱤᱡ ᱵᱟᱨ ᱯᱮ ᱫᱤᱱ ᱥᱚᱢᱚᱭ ᱞᱟᱜᱟᱜ ᱜᱮᱭᱟ ᱟᱯᱮ ᱥᱮᱱ ᱜᱮ ᱪᱮᱫ ᱞᱮᱠᱟ?
ᱟᱞᱮ ᱥᱮᱫ ᱢᱟ ᱢᱚᱪᱟ ᱠᱚᱫᱚ ᱱᱟᱜ ᱦᱩᱭ ᱜᱚᱫ ᱟᱠᱟᱱ ᱾ ᱫᱟᱜ ᱡᱟᱹᱲᱤ ᱦᱚᱸ ᱱᱟᱜ ᱵᱮᱥ ᱜᱮ ᱦᱩᱭᱩᱜ ᱠᱟᱱᱟ ᱾
ᱱᱟᱜ ᱨᱚᱦᱚᱭ ᱠᱚᱫᱚ ᱱᱟᱜ ᱞᱟᱜᱟᱣ ᱜᱚᱫᱚᱜ ᱜᱮᱭᱟ ᱛᱟᱲᱟ-ᱛᱟᱹᱲᱤ ᱧᱚᱜ ᱜᱮ ᱾
ᱟᱪᱪᱷᱟ ᱾
ᱟᱵ ᱟᱹᱵᱤᱱ ᱥᱮᱫ ᱜᱮ ᱱᱟᱜ ᱪᱮᱫᱠᱟ ᱞᱟᱜᱟᱣ ᱜᱚᱫᱚᱜ ᱜᱮᱭᱟ ᱥᱮ ᱟᱹᱣᱨᱤ?
ᱟᱞᱮ ᱥᱮᱱ ᱫᱚ ᱱᱚᱜᱼᱚᱭ ᱞᱤᱧ ᱞᱟᱹᱭ ᱠᱮᱫ ᱞᱮᱠᱟ ᱫᱟᱜ ᱡᱟᱹᱲᱤ ᱠᱚ ᱢᱟᱱᱮ ᱦᱚᱲ ᱞᱚᱦᱚᱫᱚᱜ ᱞᱮᱠᱟ ᱠᱷᱟᱹᱞᱤ ᱫᱟᱜ ᱮᱜ ᱠᱟᱱᱟ ᱦᱳᱭ ᱥᱮ ᱾ ᱟᱨ ᱠᱷᱮᱛ ᱠᱚᱨᱮ ᱫᱚ ᱱᱟᱦᱟᱜ ᱵᱟᱝ ᱞᱟᱜᱟᱜ ᱠᱟᱱᱟ ᱟᱫᱚ ᱱᱤᱛ ᱛᱮᱢᱟ ᱟᱭᱢᱟ ᱜᱟᱱ ᱜᱮ ᱨᱚᱦᱚᱭ ᱠᱚᱜᱼᱟ ᱜᱳᱴᱟ ᱵᱚᱱ ᱵᱟᱲᱟᱭ ᱜᱮᱭᱟ ᱢᱮᱱᱠᱷᱟᱱ ᱱᱚᱜᱼᱚᱭ ᱱᱮᱥ ᱫᱚ ᱱᱟᱦᱟᱜ ᱱᱤᱛ ᱦᱟᱹᱵᱤᱡ ᱟᱹᱣᱨᱤ ᱞᱮ ᱯᱷᱮᱰᱚᱜᱼᱟ ᱟᱨ ᱵᱟᱨ ᱯᱮ ᱫᱤᱱ ᱥᱚᱢᱚᱭ ᱫᱚ ᱞᱟᱜᱟᱜ ᱜᱮᱭᱟ ᱱᱟᱦᱟᱜ ᱾ ᱫᱟᱜ ᱜᱮ ᱵᱟᱭ ᱫᱟᱜ ᱞᱮᱠᱷᱟᱱ ᱠᱟᱨᱚᱱ ᱪᱟᱥᱟᱢ ᱪᱤᱠᱟ ᱠᱟᱛᱮᱜ ᱦᱳᱭ ᱥᱮ ᱾
ᱦᱳᱭ ᱥᱟ
ᱟᱨ ᱱᱤᱛᱚᱜ ᱫᱚ ᱥᱤᱛᱩᱝ ᱟᱠᱟᱜ ᱛᱟᱦᱮᱸᱱᱟ, ᱟᱞᱮ ᱥᱮᱱ ᱛᱮᱦᱤᱧ ᱚᱱᱠᱟ ᱦᱚᱸ ᱵᱟᱭ ᱫᱟᱜ ᱟᱠᱟᱫᱟ ᱚᱱᱟ ᱫᱚ ᱵᱟᱨ ᱯᱮ ᱫᱤᱱ ᱯᱚᱨᱮ ᱡᱳᱨ ᱛᱮᱭ ᱫᱟᱜᱟ ᱛᱚᱵᱮ ᱥᱮ ᱠᱷᱮᱛ ᱠᱚᱨᱮ ᱦᱚᱸ ᱫᱟᱜ ᱞᱟᱜᱟᱜᱼᱟ ᱟᱨ ᱟᱯᱷᱚᱨ ᱠᱚᱦᱚᱸ ᱦᱟᱨᱟ ᱜᱚᱫᱚᱜᱼᱟ ᱢᱮᱱᱠᱷᱟᱱ ᱚᱝᱠᱟ ᱵᱟᱝ ᱦᱩᱭᱩᱜ ᱠᱟᱱᱟ ᱾
ᱟᱹᱞᱤᱧ ᱥᱮᱫ ᱦᱚᱸᱛᱚ ᱚᱱᱠᱟᱜ ᱜᱮ ᱟᱠᱚᱨ ᱠᱚᱦᱚᱸ ᱵᱟᱝ ᱞᱟᱜᱟᱜ ᱤᱭᱟᱹ ᱫᱟᱜ ᱡᱟᱹᱲᱤ ᱠᱚᱦᱚᱸ ᱵᱮᱥ ᱧᱚᱜ ᱵᱟᱝ ᱦᱩᱭᱩᱜ ᱠᱟᱱ ᱾ ᱟᱨ ᱱᱟᱥᱮ ᱱᱟᱥᱮ ᱜᱮ ᱡᱟᱦᱟᱸ ᱛᱤᱱ ᱠᱚᱨᱮ ᱦᱤᱡᱩᱜ ᱠᱟᱱ ᱛᱟᱨᱯᱚᱨᱮ ᱟᱫᱚ ᱪᱟᱵᱟᱜ ᱠᱟᱱᱟ ᱚᱱᱟ ᱫᱚ ᱾
ᱢᱤᱫ ᱜᱷᱟᱹᱲᱤ ᱠᱷᱟᱱ ᱜᱮ ᱾ ᱫᱟᱜ ᱠᱚ ᱡᱚᱛᱚ ᱪᱟᱵᱟᱜ ᱠᱟᱱ ᱠᱷᱮᱛ ᱠᱚᱨᱮ ᱦᱚᱸ ᱵᱟᱝ ᱞᱟᱜᱟᱜ ᱠᱟᱱ ᱾ ᱡᱟᱦᱟᱸ ᱜᱮ ᱥᱤ ᱯᱩᱴᱩᱨ ᱵᱟᱲᱟ ᱜᱟᱱ ᱦᱩᱭ ᱟᱠᱟᱱ ᱫᱟᱜ ᱞᱟᱜᱟᱣ ᱞᱮᱱᱠᱷᱟᱱ ᱜᱮ ᱦᱩᱭᱩᱜᱼᱟ ᱨᱚᱦᱚᱭ ᱵᱟᱲᱟ ᱠᱚᱫᱚ ᱱᱟᱜ ᱟᱨᱟᱢᱵᱷᱚ ᱠᱚ ᱦᱩᱭᱩᱜᱼᱟ ᱟᱫᱚ ᱫᱟᱜ ᱡᱟᱹᱲᱤ ᱜᱮ ᱵᱟᱝ ᱦᱩᱭᱩᱜ ᱠᱟᱱ᱾
ᱦᱳᱭ, ᱟᱹᱞᱤᱧ ᱞᱟᱹᱭᱮᱫ ᱠᱟᱱᱟ ᱠᱤ ᱡᱮᱢᱚᱱ ᱱᱮᱛᱟᱨ ᱦᱩᱲᱩ ᱵᱚᱱ ᱨᱚᱦᱚᱭ ᱛᱟᱦᱮᱱᱟ ᱦᱩᱲᱩ ᱨᱚᱦᱚᱭ ᱥᱟᱶᱛᱮ ᱦᱟᱹᱠᱩ ᱠᱚᱠᱚ ᱧᱟᱢᱚᱜ ᱛᱟᱦᱮᱱ ᱠᱟᱴᱠᱚᱢ ᱠᱚᱵᱚᱱ ᱜᱚᱡ ᱵᱟᱲᱟ ᱠᱚ ᱛᱟᱦᱮᱸᱱ ᱦᱳᱭ ᱥᱮ᱾
ᱦᱳᱭ
ᱚᱱᱠᱟ ᱟᱯᱮ ᱥᱮᱱ ᱠᱚ ᱧᱟᱢᱚᱜ ᱛᱟᱦᱮᱱ ᱜᱮᱭᱟ?
ᱟᱞᱮ ᱟᱞᱮ ᱥᱮᱫ ᱫᱚ ᱧᱟᱢ ᱫᱚᱠᱚ ᱧᱟᱢ ᱵᱟᱲᱟ ᱠᱚᱜᱮᱭᱟ ᱟᱫᱚ ᱚᱱᱟ, ᱫᱟᱜ ᱡᱟᱹᱲᱤ ᱠᱚᱜᱮ ᱵᱟᱹᱱᱩᱜᱼᱟ, ᱡᱟᱸᱦᱟᱸ ᱜᱮ ᱦᱚᱭᱛᱳ ᱪᱷᱳᱴᱳ ᱠᱷᱟᱴᱳ ᱜᱟᱹᱰᱤᱭᱟᱹ ᱜᱟᱹᱰᱭᱟᱹᱜ ᱠᱚᱨᱮ ᱠᱚ ᱛᱟᱦᱮᱸ ᱠᱚᱜ ᱜᱮᱭᱟ᱾ ᱱᱤᱛᱚᱜ ᱢᱮᱱᱟᱜ ᱠᱚᱜᱮᱭᱟ ᱚᱱᱟ ᱠᱚᱨᱮ ᱜᱮ ᱮᱠᱷᱚᱱᱳ ᱟᱹᱣᱨᱤ ᱠᱩ ᱩᱲᱩᱜ ᱚᱜ-ᱟ᱾ ᱟᱞᱮ ᱥᱮᱫ ᱠᱚ ᱚᱰᱚᱜᱚᱜ ᱠᱟᱱᱟ ᱪᱮᱛᱟᱜ ᱠᱷᱚᱱ, ᱜᱟᱹᱰᱭᱟᱹ ᱠᱚᱨᱮ
ᱦᱳᱭ ᱠᱟᱨᱚᱱ ᱫᱚ ᱦᱩᱭᱩᱜ ᱠᱟᱱᱟ ᱠᱤ ᱡᱟᱸᱦᱟᱸ ᱠᱚ ᱞᱟᱹᱭᱟ ᱱᱟᱣᱟ ᱫᱟᱜ ᱢᱟᱱᱮ ᱡᱟᱸᱦᱟᱸ ᱟᱹᱰᱤ ᱜᱟᱱᱮ ᱫᱟᱜᱟ ᱜᱟᱹᱰᱭᱟᱹ ᱠᱚ ᱯᱮᱨᱮᱡᱚᱜᱼᱟ ᱥᱮ ᱦᱳᱭ ᱥᱮ᱾ ᱛᱚᱵᱮ ᱛᱚ ᱦᱟᱹᱠᱩ ᱠᱚᱠᱚ ᱩᱰᱩᱠᱚᱜᱼᱟ ᱚᱱᱟ ᱜᱟᱹᱰᱭᱟᱹ ᱠᱚᱨᱮ ᱠᱷᱚᱡ ᱡᱟᱸᱦᱟᱸ ᱵᱚᱱ ᱟᱲᱟᱜ ᱵᱟᱲᱟ ᱠᱟᱠᱚ᱾ ᱟᱨ ᱡᱟᱸᱦᱟᱸ ᱠᱚ ᱞᱟᱹᱭᱟ ᱥᱮᱫᱟᱭ ᱫᱚ ᱟᱹᱰᱤ ᱜᱟᱱᱮ ᱢᱟᱱᱮ ᱱᱮᱛᱟᱨ ᱫᱟᱜ ᱫᱤᱱ ᱠᱟᱱᱟ ᱛᱚ ᱟᱫᱚᱭ ᱫᱟᱜ ᱮ᱾ ᱠᱟᱱ ᱛᱟᱦᱮᱱ ᱠᱷᱟᱱ ᱞᱟᱹᱭᱮᱫ ᱠᱟᱱ ᱛᱟᱦᱮᱱᱟ ᱠᱚ ᱦᱟᱯᱲᱟᱢ ᱠᱚ ᱥᱮᱨᱢᱟ ᱠᱚᱨᱮ ᱠᱷᱚᱱ ᱦᱚᱸᱠᱚ ᱧᱩᱨᱩᱜ ᱜᱮᱭᱟ ᱥᱮ᱾ ᱪᱮᱫ ᱥᱟᱹᱨᱤ ᱱᱟᱥᱮ ᱟᱨ ᱠᱟᱴᱠᱚᱢ ᱠᱚᱦᱚᱸ ᱥᱟᱹᱨᱤ ᱠᱟᱛᱷᱟ ᱠᱟᱱᱟ ᱚᱠᱟ ᱠᱚᱨᱮ ᱠᱷᱚᱱ ᱪᱚᱠᱚ ᱧᱟᱢᱚᱜ ᱛᱟᱦᱮᱱ᱾ ᱟᱞᱮ ᱥᱮᱫ ᱱᱚᱛᱮ ᱥᱮ ᱟᱹᱰᱤ ᱜᱟᱱ ᱡᱩᱫᱤ ᱫᱟᱜ ᱟᱥᱮ ᱱᱚᱝᱠᱟ ᱦᱩᱲᱩ ᱨᱚᱦᱚᱭ ᱫᱤᱱ᱾ ᱛᱚ ᱱᱟᱜ ᱨᱟᱪᱟ ᱠᱚᱨᱮ ᱠᱚ ᱠᱟᱴᱠᱚᱢ ᱠᱚᱠᱚ ᱧᱟᱢᱚᱜ ᱛᱟᱦᱮᱸᱱ, ᱟᱯᱮᱥᱮᱫ ᱱᱚᱝᱠᱟ ᱦᱳᱭᱳᱜ ᱦᱩᱭ ᱵᱟᱲᱟ ᱟᱠᱟᱱᱟ᱾
ᱟᱞᱮ ᱥᱮᱫ ᱢᱟ ᱚᱱᱟ ᱟᱨ ᱵᱤᱨ, ᱵᱤᱨ ᱫᱤᱥᱚᱢ ᱦᱚᱲ ᱠᱟᱱᱟ ᱞᱮ ᱱᱟᱜ᱾ ᱨᱟᱪᱟ ᱠᱚᱨᱮ ᱫᱚ ᱱᱚᱠᱟ ᱨᱮ ᱠᱟᱴᱠᱚᱢ ᱫᱚᱢ ᱧᱟᱢ ᱠᱚᱣᱟ᱾ ᱵᱟᱹᱫ ᱵᱟᱹᱭᱦᱟᱹᱲ ᱨᱮᱜᱮ ᱪᱟᱞᱟᱣ ᱦᱩᱭᱩᱜ ᱛᱟᱞᱮᱭᱟ ᱟᱫᱚ ᱠᱟᱴᱠᱚᱢ ᱠᱚ ᱜᱚᱸᱜᱷᱟ ᱠᱚ ᱨᱚᱠᱚᱡ ᱠᱚ ᱟᱹᱜᱩ ᱠᱚᱫᱚ᱾ ᱟᱨ ᱨᱟᱪᱟ ᱠᱚᱨᱮ ᱫᱚ ᱵᱟᱠᱚ ᱫᱟᱬᱟ ᱵᱟᱲᱟᱭ ᱛᱟᱞᱮ ᱜᱮᱭᱟ᱾
ᱠᱤᱱᱛᱩ ᱟᱞᱮ ᱥᱮᱱ ᱫᱚ ᱚᱱᱮ ᱠᱚ ᱞᱟᱹᱭᱟ ᱦᱟᱯᱲᱟᱢ ᱠᱚ ᱡᱮ ᱥᱮᱨᱢᱟ ᱠᱷᱚᱱ ᱠᱚ ᱧᱩᱨᱩᱜ ᱜᱮ ᱛᱟᱦᱮᱸᱜ ᱟᱫᱚ ᱚᱱᱟ ᱠᱟᱹᱴᱤᱡ ᱟᱹᱞᱤᱧ ᱞᱤᱧ ᱯᱟᱹᱛᱤᱭᱟᱹᱜ ᱛᱟᱦᱮᱸᱫ ᱜᱮ ᱯᱟᱥᱮᱡ ᱥᱟᱹᱨᱤ ᱠᱟᱛᱷᱟ ᱠᱟᱱ ᱜᱮ ᱪᱮᱫᱟᱜ ᱥᱮ᱾ ᱵᱟᱝᱠᱷᱟᱱ ᱨᱟᱪᱟ ᱨᱮᱫᱚ ᱠᱟᱴᱠᱚᱢ ᱚᱠᱟ ᱠᱷᱚᱱ ᱠᱚ ᱦᱤᱡᱩᱜ ᱛᱟᱦᱮᱱᱟ ᱦᱳᱭᱥᱮ᱾
ᱟᱫᱚ ᱠᱟᱴᱠᱚᱢ ᱫᱚ ᱦᱚᱭᱛᱳ ᱫᱟᱜ ᱠᱳᱱᱳ ᱠᱟᱨᱚᱱ ᱵᱚᱥᱚᱛ ᱛᱮ ᱦᱚᱭᱛᱳ ᱠᱚ ᱨᱟᱠᱟᱵ ᱦᱮᱡ ᱟᱠᱟᱱᱟ ᱨᱟᱪᱟ ᱥᱮᱫ ᱜᱚᱴᱟ ᱜᱮ ᱫᱟᱜ ᱜᱮ ᱡᱚᱠᱷᱚᱱ ᱠᱚ ᱧᱮᱞ ᱮᱫᱟ ᱦᱚᱭᱛᱚ᱾
ᱦᱳᱭ ᱦᱳᱭ ᱟᱹᱰᱤ ᱵᱮᱥ ᱵᱮᱱ ᱢᱮᱱ ᱱᱚᱜᱼᱚᱭ ᱟᱹᱰᱤ ᱜᱟᱱ ᱫᱟᱜ ᱮ ᱡᱟᱹᱲᱤᱭᱟ ᱥᱮ ᱟᱹᱰᱤ ᱜᱟᱱ ᱫᱟᱜ ᱮ ᱡᱟᱹᱲᱤ ᱞᱮᱠᱟᱱᱡ ᱚᱱᱮᱞᱤᱧ ᱞᱟᱹᱭ ᱠᱮᱫ ᱞᱮᱠᱟ ᱦᱟᱹᱠᱩ ᱠᱚᱠᱚ ᱨᱟᱠᱟᱵᱚᱜᱼᱟ᱾ ᱟᱨ ᱡᱚᱠᱷᱚᱱ ᱵᱚᱱ ᱪᱟᱥᱵᱟᱥ ᱥᱤᱭᱳᱜ ᱠᱚᱵᱚᱱ ᱫᱷᱩᱨᱟᱹᱜᱼᱟ ᱛᱚ ᱱᱟᱦᱟᱜ ᱢᱟᱱᱮ ᱟᱹᱰᱤ ᱜᱟᱱ ᱦᱟᱹᱠᱩ ᱠᱚᱠᱚ ᱧᱟᱢᱚᱜ ᱛᱟᱦᱮᱸᱫ ᱡᱮᱢᱚᱱ ᱟᱞᱮ ᱞᱮ ᱢᱮᱱᱟ ᱟᱦᱟᱨ ᱚᱱᱠᱟ ᱟᱯᱮᱥᱮᱫ ᱯᱮ ᱢᱮᱱ ᱛᱟᱦᱮᱱᱟ᱾
ᱟᱞᱮ ᱥᱮᱫ ᱢᱟ ᱚᱱᱠᱟ ᱟᱦᱟᱨ ᱢᱟᱦᱟᱨ ᱠᱚᱫᱚᱱᱟᱜ ᱵᱟᱝ, ᱵᱟᱝ ᱞᱮ ᱞᱟᱹᱭ ᱵᱟᱲᱟᱭ ᱜᱮᱭᱟ᱾
ᱟᱯᱮ ᱥᱮᱱ ᱫᱚ ᱪᱮᱫ ᱯᱮ ᱢᱮᱱ ᱛᱟᱦᱮᱱᱟ ᱡᱮᱢᱚᱱ ᱦᱟᱱᱟ ᱱᱟᱠᱷᱟ ᱱᱟᱣᱟ ᱱᱟᱠᱷᱟ ᱨᱮ ᱠᱷᱮᱛ ᱛᱟᱦᱮᱱᱟ ᱡᱟᱸᱦᱟᱸ ᱫᱚ ᱟᱹᱰᱤ ᱞᱟᱹᱴᱩ ᱠᱷᱮᱛ ᱛᱟᱦᱮᱱ ᱛᱟᱯᱮᱭᱟ ᱟᱨ ᱟᱞᱮᱥᱮᱱ ᱠᱚ ᱞᱟᱹᱭᱟ ᱯᱟᱪᱟᱴᱤ ᱡᱟᱸᱦᱟᱸ ᱴᱷᱮᱡ ᱞᱟᱹᱴᱩ ᱠᱷᱮᱛ ᱠᱷᱚᱡ ᱠᱚ ᱮᱦᱚᱵᱟ ᱚᱱᱠᱟ ᱚᱱᱠᱟ ᱯᱮ ᱞᱟᱹᱭ ᱛᱟᱦᱮᱸ ᱡᱟᱦᱱᱟᱜ᱾
ᱵᱟᱝ ᱟᱞᱮ ᱢᱟ ᱚᱱᱠᱟᱱᱟᱜ ᱦᱚᱸ ᱵᱟᱞᱮ ᱞᱟᱹᱭ ᱜᱮᱭᱟ ᱞᱟᱹᱴᱩ ᱢᱚᱴᱩ ᱠᱷᱮᱛᱫᱚ ᱱᱟᱜ᱾
ᱟᱪᱪᱷᱟ ᱟᱞᱮ ᱥᱮᱱ ᱪᱮᱫ ᱞᱮᱠᱟ ᱦᱩᱭᱩᱜᱼᱟ ᱚᱱᱟᱞᱤᱧ ᱞᱟᱹᱭᱟᱵᱮᱱ ᱠᱟᱱᱟ ᱦᱳᱭ ᱥᱮ᱾
ᱳᱭ ᱛᱟ ᱛᱼᱼ
ᱟᱞᱮᱥᱱ ᱫᱚ ᱱᱚᱜ ᱚᱭ ᱦᱟᱸᱜ ᱮᱛᱚᱦᱚᱵᱚᱜ ᱠᱟᱱᱟ ᱵᱚᱱ ᱥᱮ, ᱡᱟᱦᱟᱸᱭ ᱫᱚ ᱱᱟᱦᱟᱜ ᱢᱟᱲᱟᱝ ᱨᱮᱜᱮ ᱱᱟᱦᱟᱜ ᱞᱟᱹᱴᱩ ᱠᱷᱮᱛ ᱠᱚᱼᱼ ᱮᱛᱚᱦᱚᱵᱚᱜᱼᱟ ᱞᱟᱹᱴᱩ ᱠᱷᱮᱛᱨᱮ ᱨᱚᱦᱚᱭ ᱠᱚ ᱯᱷᱮᱰᱚᱜᱼᱟ ᱦᱳᱭᱥᱮ ᱟᱫᱚᱼᱼ
ᱦᱳᱭ
ᱟᱞᱮᱥᱱ ᱫᱚ ᱢᱟᱱᱮ ᱢᱤᱫᱴᱮᱱ ᱱᱤᱭᱚᱢ ᱞᱮᱠᱟ ᱢᱮᱱᱟᱜᱼᱟ ᱢᱟᱱᱮ ᱚᱱᱟ ᱫᱚ ᱥᱟᱱᱟᱢ ᱦᱚᱲ ᱫᱚ ᱵᱟᱝᱠᱚ ᱠᱚᱨᱟᱣ ᱛᱟᱦᱮᱱᱟ ᱡᱟᱦᱟᱸᱭ ᱪᱟᱞᱟᱜ ᱠᱩᱞᱟ. ᱠᱩᱥᱤ ᱨᱟᱹᱥᱠᱟᱹ ᱛᱟᱦᱮᱱ ᱦᱚᱲ ᱠᱚ ᱠᱚᱨᱟᱣ ᱛᱟᱦᱮᱸᱱᱟ᱾ ᱟᱫᱚᱼᱼ ᱞᱟᱹᱭᱟᱠᱚ ᱠᱤ ᱟᱞᱮ ᱫᱚ ᱟᱦᱟᱨ ᱥᱮᱮᱫ ᱠᱷᱚᱡ ᱞᱮ ᱮᱦᱚᱵᱚᱜ ᱠᱟᱱᱟ ᱢᱟᱱᱮ ᱢᱟᱨᱟᱝ ᱠᱷᱮᱛ ᱥᱮᱫ ᱠᱷᱚᱡ᱾
ᱦᱩᱸ
ᱟᱫᱚᱼᱼ ᱵᱷᱟᱭ ᱵᱷᱟᱹᱭᱟ. ᱫᱤᱠᱚ ᱛᱟᱦᱮᱱ ᱛᱟᱵᱚᱱᱟ ᱥᱮ ᱟᱫᱚᱵᱚᱱ ᱞᱟᱹᱭᱟ ᱠᱤ ᱛᱤᱦᱤᱧ ᱫᱚ ᱟᱦᱟᱨ ᱨᱮᱞᱮ ᱞᱚᱥᱚᱭᱮᱫ ᱠᱟᱱᱟ ᱡᱤᱼᱼ ᱡᱩᱫᱤ ᱡᱟᱦᱟᱸᱭ ᱠᱷᱚᱱ ᱱᱟᱜ ᱯᱮ ᱯᱷᱮᱨᱤᱜ ᱠᱟᱱᱟ ᱠᱷᱟᱱ ᱦᱟᱸᱜ ᱯᱮ ᱦᱤᱡᱩᱜᱼᱟ᱾ ᱟᱫᱚᱼᱼ ᱡᱟᱦᱟᱸᱭ ᱠᱚᱠᱚ ᱥᱚᱢᱚᱭᱚᱜ ᱠᱟᱱ ᱠᱷᱟᱡ ᱫᱚᱠᱚ ᱪᱟᱞᱟᱜ ᱜᱮᱭᱟ ᱦᱳᱭᱥᱮ ᱟᱫᱚ ᱱᱟᱦᱟᱜ᱾ ᱚᱱᱟ ᱫᱚ ᱢᱤᱫᱴᱮᱱ ᱠᱩᱥᱤᱛᱮ ᱠᱟᱱᱟ ᱚᱱᱟ ᱨᱮᱫᱚ ᱠᱳᱱᱚ ᱯᱚᱭᱥᱟ ᱦᱚᱸ ᱵᱟᱭ ᱞᱟᱜᱟᱜᱼᱟ᱾ ᱟᱨ ᱩᱱᱠᱩ ᱦᱚᱸ ᱵᱟᱝ ᱠᱚ ᱟᱥᱚᱜᱼᱟ ᱦᱳᱭᱥᱮ ᱟᱫᱚ ᱱᱟᱦᱟᱜᱼᱼ ᱚᱱᱟ ᱨᱮᱫᱚ ᱡᱟᱦᱟᱸ ᱯᱟᱪᱟᱴᱤ ᱞᱮᱮ ᱞᱟᱹᱭᱟ ᱚᱱᱟ ᱯᱟᱪᱟᱴᱤ ᱫᱚ ᱢᱟᱱᱮ ᱠᱟᱹᱴᱤᱡᱼᱼ ᱠᱷᱮᱛ ᱯᱷᱮᱰᱚᱜ ᱞᱟᱦᱟᱨ ᱨᱮᱠᱚ ᱵᱚᱸᱜᱟ ᱵᱩᱨᱩᱭᱟ ᱟᱨᱼᱼ ᱮ ᱢᱟᱱᱮ ᱜᱩᱲ ᱫᱟᱠᱟ ᱠᱚ ᱤᱥᱤᱱ ᱛᱟᱦᱮᱱᱟ ᱟᱨ ᱮᱱᱦᱤᱞᱳᱜ ᱫᱚ ᱢᱟᱱᱮᱼᱼ ᱱᱟᱱᱟ ᱨᱚᱠᱚᱢ ᱩᱛᱩ ᱟᱭᱢ ᱜᱟᱱ ᱩᱛᱩ ᱠᱚ ᱤᱥᱤᱱᱟ ᱟᱨ ᱟᱭᱢᱟ ᱜᱟᱱ ᱫᱟᱠᱟ ᱠᱟᱨᱚᱱᱼᱼ ᱮᱱᱦᱤ ᱞᱳᱜ ᱫᱚ ᱢᱟᱨᱟᱝ ᱠᱷᱮᱛ ᱢᱟᱱᱮ ᱟᱦᱟᱨ ᱨᱚᱦᱚᱭ ᱦᱩᱭᱩᱜᱼᱼ ᱠᱟᱱᱟ ᱯᱟᱪᱟᱴᱤ ᱫᱟᱠᱚ ᱟᱫᱚ ᱚᱱᱟ ᱞᱮᱠᱟᱛᱮ᱾ ᱛᱮ ᱮᱱᱦᱤᱞᱳᱜ ᱫᱚ ᱛᱤᱱᱟᱹᱜ ᱦᱚᱲ ᱠᱚ ᱦᱤᱡᱩᱜᱼᱟ᱾ ᱡᱚᱛᱚ ᱦᱚᱲ ᱠᱚ ᱡᱚᱢ ᱦᱚᱪᱚ ᱠᱚᱣᱟ ᱟᱨ ᱛᱤᱱᱟᱹᱜ ᱠᱷᱮᱛ ᱨᱮᱠᱚ ᱨᱚᱦᱚᱭᱟ ᱟᱨ ᱵᱟᱝᱠᱚ ᱨᱚᱦᱚᱭ ᱨᱮᱦᱚᱸ ᱚᱱᱟᱼᱼ ᱟᱰᱮ ᱯᱟᱥᱮ ᱨᱮ ᱡᱩᱫᱤ ᱠᱚ ᱜᱩᱯᱤ ᱵᱟᱲᱟ ᱠᱚᱣᱟ ᱜᱤᱫᱽᱨᱟᱹ ᱠᱚ ᱛᱟᱦᱮᱱᱟ ᱛᱚ ᱩᱱᱠᱩ ᱦᱚᱸᱟᱸᱜ ᱫᱟᱠᱟ ᱠᱚᱼᱼ ᱠᱚᱞᱮ ᱮᱢᱟ ᱠᱚ ᱛᱟᱦᱮᱱᱟ ᱟᱫᱚ ᱚᱱᱟᱜᱮ ᱟᱞᱮ ᱫᱚᱞᱮ ᱞᱟᱹᱭᱟ ᱯᱟᱪᱟᱰᱮ ᱠᱟᱱᱟᱱᱟᱜᱼᱼ ᱟᱦᱟᱨ ᱞᱮ ᱨᱚᱦ ᱨᱚᱦᱚᱭ ᱠᱮᱫᱟ ᱵᱚᱞᱮ ᱚᱱᱠᱟ ᱟᱯᱮᱥᱱ ᱫᱚ ᱚᱱᱠᱟ ᱵᱟᱝᱼᱼ
ᱟᱞᱮ ᱥᱮᱫ ᱢᱟ ᱚᱱᱠᱟ ᱫᱚ ᱵᱟᱝ ᱦᱩᱭᱩᱜ ᱠᱟᱱ ᱟᱞᱮ ᱥᱮᱫ ᱢᱟ ᱡᱟᱦᱟᱸᱜᱮ ᱚᱱᱟ ᱞᱚᱥᱚᱫᱼᱼ ᱦᱩᱭᱩᱜ ᱠᱟᱱ ᱢᱟᱱᱮ ᱡᱟᱦᱟᱸ ᱠᱷᱚᱱᱟᱜ ᱜᱮ ᱟᱨᱟᱢᱵᱷᱚ ᱦᱩᱭᱩᱜ ᱠᱟᱱᱟ ᱦᱚᱲ ᱠᱷᱚᱱᱟᱜᱼᱼ ᱟᱨ ᱡᱟᱦᱟ ᱜᱮ ᱵᱚᱸᱜᱟ ᱵᱩᱨᱩ ᱠᱚ ᱠᱟᱹᱴᱤᱡ, ᱮᱢ ᱵᱟᱲᱟ ᱠᱟᱛᱮᱫ ᱪᱚᱰᱚᱨ ᱵᱟᱲᱟ ᱠᱟᱛᱮᱫ ᱚᱲᱟᱜ ᱨᱮ ᱨᱚᱦᱚᱭ ᱮᱢᱪᱟᱜᱼᱟ᱾ ᱛᱟᱨ ᱯᱚᱨᱮ ᱟᱨ ᱚᱸᱰᱮᱜᱮ ᱡᱟᱦᱟᱸ ᱦᱚᱭ ᱛᱚ ᱠᱟᱹᱣᱢᱟᱹᱣ ᱠᱚ ᱛᱟᱦᱮᱸ ᱞᱮᱱᱠᱷᱟᱱ ᱢᱟᱱᱮ ᱢᱟᱱᱮ ᱦᱚᱲ ᱨᱮᱱ ᱵᱟᱹᱦᱩ ᱟᱨᱠᱤ ᱵᱟᱹᱦᱩ ᱡᱟᱦᱟᱸ ᱵᱚᱱ ᱞᱟᱹᱭᱭᱟᱠᱚ ᱠᱷᱟᱱᱼᱼ ᱩᱱᱠᱩ ᱚᱸᱰᱮ ᱞᱚᱥᱚᱫ ᱠᱟᱹᱴᱤᱡ ᱠᱚ ᱡᱚᱰᱟᱭ ᱦᱩᱭᱩᱜᱼᱟ ᱟᱨᱠᱤᱼᱼ ᱨᱟᱹᱥᱠᱟᱹ ᱧᱚᱜ ᱟᱹᱰᱤ ᱞᱚᱥᱚᱫ ᱠᱚ ᱡᱚᱜ ᱠᱟᱛᱮᱫ ᱛᱟᱨ ᱯᱚᱨᱮ ᱟᱫᱚᱼᱼ ᱨᱚᱦᱚᱭ ᱨᱮ ᱟᱲᱜᱳ ᱦᱩᱭᱩᱜᱼᱟ ᱟᱞᱮ ᱥᱮᱫ ᱢᱟ ᱚᱱᱠᱟ ᱦᱩᱭᱩᱜᱼᱟ᱾
ᱦᱳᱭ ᱦᱳᱭ ᱟᱭᱢᱟ ᱢᱟᱱᱮ ᱴᱚᱴᱷᱟ ᱴᱚᱴᱷᱟ ᱦᱤᱥᱟᱹᱵ ᱛᱮ ᱡᱩᱫᱟᱹ ᱡᱩᱫᱟᱹ ᱦᱩᱭᱩᱜ ᱛᱟᱵᱚᱱᱟ ᱦᱳᱭᱥᱮ
ᱦᱳᱭ
ᱟᱨ ᱛᱚᱵᱮ ᱚᱱᱛᱮ ᱫᱚ ᱱᱤᱛᱚᱜᱼᱼ ᱴᱨᱟᱠᱴᱟᱨ ᱠᱚᱛᱮᱯᱮ ᱥᱤᱭᱳᱜ ᱠᱟᱱᱟ ᱥᱮ ᱰᱟᱝᱨᱟ ᱠᱟᱰᱟ ᱠᱚᱛᱮᱯᱮ ᱥᱤᱭᱳᱜ ᱠᱟᱱᱟ?
ᱟᱞᱮ ᱥᱮᱫ ᱢᱟ ᱰᱟᱝᱨᱟ ᱠᱟᱲᱟ ᱠᱚᱢᱟ ᱵᱮᱥᱤ ᱵᱟᱹᱱᱩᱜ ᱠᱚ ᱳᱭ ᱠᱚᱢ ᱟᱠᱟᱱ ᱱᱮᱛᱟᱨ ᱢᱟ ᱡᱚᱛᱚ ᱴᱟᱠᱴᱚᱨ ᱛᱮᱜᱮ ᱦᱩᱭᱩᱜ ᱠᱟᱱ᱾ ᱴᱟᱠᱴᱚᱨ ᱛᱮᱢ ᱥᱤ ᱠᱮᱫᱟ ᱵᱮᱥ ᱦᱩᱭᱱᱟ᱾
ᱟᱨ ᱰᱟᱸᱝᱜᱨᱟ ᱠᱚᱦᱚ ᱱᱟᱜ ᱢᱮᱱᱟᱜ ᱠᱚ ᱠᱚᱢ ᱟᱨ ᱡᱟᱸᱦᱟ ᱠᱚᱨᱮ ᱦᱚᱭᱛᱳ ᱵᱟᱝ ᱪᱟᱣ ᱞᱮᱱᱟ ᱴᱟᱠᱴᱚᱨ ᱠᱚ᱾ ᱵᱟᱝ ᱤᱫᱤ ᱪᱟᱜ ᱠᱟᱱᱟ ᱨᱚᱦᱚᱭ ᱜᱷᱮᱨᱟᱣ ᱮᱥᱮᱫ ᱠᱟᱫᱟ ᱠᱚ ᱪᱤᱠᱟᱹᱭᱟᱢ ᱛᱚᱠᱷᱚᱱ ᱫᱚ ᱟᱫᱚ ᱴᱟᱠᱴᱚᱨ ᱛᱚ ᱵᱟᱝ ᱪᱟᱜ-ᱟ ᱛᱚᱠᱷᱚᱱ ᱫᱚ ᱛᱟᱭᱚᱢ ᱥᱤᱭᱳᱜ ᱜᱮ ᱡᱚᱯᱲᱟᱣ ᱦᱳᱭᱳᱜᱼᱟ᱾ ᱚᱱᱠᱟ ᱠᱟᱛᱮᱫ ᱦᱩᱭᱩᱜ ᱠᱟᱱ ᱟᱞᱮ ᱥᱮᱫ ᱫᱚ᱾
ᱦᱳᱭ ᱟᱹᱰᱤ ᱵᱮᱥ ᱵᱮᱱ ᱞᱟᱹᱭᱠᱮᱜᱼᱟ ᱱᱤᱛᱚᱜ ᱢᱟ ᱱᱟᱦᱟᱜ ᱟᱹᱰᱤ ᱜᱟᱱ ᱦᱚᱲ ᱫᱚ ᱴᱨᱟᱠᱴᱟᱨ ᱠᱚᱜᱮ ᱠᱩ᱾ ᱥᱮᱸᱫᱽᱨᱟᱭᱫᱟ ᱦᱳᱭᱥᱮ ᱠᱟᱨᱚᱱ ᱦᱩᱭᱩᱜ ᱠᱟᱱᱟ ᱚᱱᱮ ᱚᱱ ᱠᱟ ᱡᱚᱦᱚᱫᱚᱜ ᱠᱟᱱᱟ ᱠᱚ ᱟᱨ ᱡᱟᱦᱟᱸᱭ᱾ ᱫᱚ ᱱᱟᱜ ᱥᱟᱱᱟᱢ ᱞᱮᱠᱟ ᱵᱟᱝᱵᱚᱱ ᱠᱟᱰᱟ ᱰᱟᱝᱨᱟ ᱚᱱᱠᱟ ᱵᱟᱝᱠᱚ ᱛᱟᱦᱮᱱ ᱠᱟᱱ ᱛᱟᱵᱚᱱᱟ ᱚᱱᱟ ᱛᱮᱦᱚᱸ ᱢᱟᱱᱮ ᱴᱨᱟᱠᱴᱚᱨ ᱛᱮ ᱵᱚᱱ ᱥᱤᱭᱳᱜ ᱚᱪᱚᱭᱫᱟ᱾ ᱟᱨ ᱟᱯᱮᱥᱮᱱ ᱡᱟᱦᱟᱸ ᱠᱚ ᱞᱟᱹᱭᱟ ᱠᱤ ᱠᱟᱢᱤᱱ ᱠᱚ ᱞᱟᱜᱟᱣ ᱠᱚ ᱛᱟᱦᱮᱱᱟ ᱨᱚᱦᱚᱭ ᱞᱟᱹᱜᱤᱜ᱾ ᱦᱮᱲᱦᱮᱫ ᱞᱟᱹᱜᱤᱫ ᱜᱮᱜ ᱞᱟᱹᱜᱤᱫ ᱚᱱᱠᱟ ᱟᱯᱮᱥᱮᱱ ᱠᱟᱹᱢᱤᱱ ᱠᱚ ᱞᱟᱜᱟᱣ ᱠᱚ ᱛᱟᱦᱮᱱ ᱜᱮᱭᱟ᱾
ᱦᱳᱭ ᱟᱞᱮ ᱥᱮᱱ ᱢᱟ ᱠᱟᱢᱤᱱ ᱠᱚᱦᱚᱸ ᱥᱮᱸᱫᱽᱨᱟ ᱟᱹᱜᱩ ᱦᱩᱭᱩᱜ ᱜᱮᱭᱟ ᱟᱨ ᱮᱠᱞᱟ ᱛᱮᱢᱟ ᱩᱱᱟᱹᱜ ᱜᱟᱱ ᱫᱚ ᱚᱲᱟᱜ ᱨᱮᱱ ᱛᱤᱱ ᱫᱤᱱ ᱫᱚᱢ ᱨᱚᱦᱚᱭᱟ ᱞᱟᱸᱜᱟ ᱪᱟᱵᱟᱜ ᱟᱢ᱾ ᱠᱟᱹᱢᱤᱱ ᱠᱚᱦᱚᱸ ᱧᱮᱞ ᱦᱳᱭᱳᱜᱼᱟ ᱟᱨ ᱠᱟᱹᱢᱤᱱ ᱦᱚᱜ ᱚ ᱡᱟᱦᱟᱸ ᱜᱮ ᱦᱚᱭᱛᱳ ᱯᱩᱭᱥᱟᱹ ᱦᱚᱸ ᱮᱢ ᱦᱳᱭᱳᱜ ᱜᱮᱭᱟ ᱫᱟᱠᱟ ᱠᱚᱦᱚᱸ᱾ ᱚᱠᱚᱭ ᱦᱺᱟᱹᱲᱤᱢᱟᱹᱲᱤ ᱠᱚ ᱧᱩᱭ ᱠᱷᱟᱱ ᱚᱱᱛᱮ ᱦᱟᱺᱰᱤᱢᱟᱹᱰᱤ ᱦᱚᱸ ᱠᱟᱹᱴᱤᱡ ᱮᱢ ᱮᱢᱟ ᱫᱮᱭᱟ᱾ ᱞᱟᱸᱜᱟᱜᱼᱟᱜ ᱡᱤᱱ ᱡᱤᱣᱤ ᱞᱟᱲᱮᱡ ᱟᱨᱠᱤ᱾
ᱦᱳᱭ ᱟᱪᱪᱷᱟ ᱟᱯᱮ ᱥᱮᱱ ᱫᱚ ᱱᱟᱦᱟᱜ ᱦᱟᱹᱡᱨᱤ ᱫᱚ ᱪᱮᱫ ᱞᱮᱠᱟ ᱠᱚ ᱮᱢᱟ ᱠᱚ ᱛᱟᱦᱮᱱᱟ ᱚᱱᱟ ᱨᱚᱦᱚᱭ ᱠᱚᱨᱮᱱᱟᱜ ᱫᱚ?
ᱪᱮᱫ ᱞᱮᱠᱟ ᱵᱟᱹᱞᱤᱧ ᱵᱩᱡᱽ ᱫᱟᱲᱮᱭᱟᱜ ᱛᱟᱵᱤᱱᱟ᱾
ᱠᱟᱹᱣᱰᱤ ᱪᱮᱫ ᱞᱮᱠᱟ ᱠᱚ ᱮᱢᱟᱠᱚ ᱛᱟᱦᱮᱱᱟ ᱢᱟᱱᱮ ᱨᱚᱦᱚᱭ ᱨᱮ ᱦᱮᱸ ᱯᱩᱭᱥᱟᱹ?
ᱯᱩᱭᱥᱟᱹᱪ᱾ ᱯᱮᱥᱚ ᱴᱟᱠᱟ ᱜᱟᱱ ᱠᱚ ᱮᱢᱟ ᱠᱚᱣᱟ ᱟᱨ ᱫᱟᱠᱟ᱾
ᱚᱻ᱾ ᱢᱤᱫ ᱫᱚᱢ ᱫᱟᱠᱟ ᱦᱳᱭ ᱥᱮ
ᱢᱤᱜ ᱫᱚᱢ ᱫᱟᱠᱟ ᱟᱨ ᱯᱮᱥᱚ ᱴᱟᱠᱟ ᱯᱩᱭᱥᱟᱹ᱾
ᱟᱵᱮᱱ ᱢᱟ ᱟᱹᱰᱤ ᱵᱮᱥ ᱵᱮᱱ ᱞᱟᱹᱭ ᱠᱮᱜᱼᱟ ᱢᱮᱱᱠᱷᱟᱱ ᱟᱞᱮ ᱥᱮᱱ ᱫᱚ ᱱᱟᱦᱟᱜ ᱢᱤᱜ ᱥᱚ ᱴᱟᱠᱟ ᱫᱚ ᱵᱟᱝᱜᱮ ᱟᱞᱮᱥᱱ ᱫᱚ ᱱᱟᱜ ᱱᱚᱛᱮ ᱛᱤᱱᱥᱚ ᱴᱟᱠᱟ᱾
ᱟᱞᱮ ᱥᱮᱫ ᱢᱟ ᱛᱤᱱᱥᱚ ᱴᱟᱠᱟ ᱜᱤᱧ ᱞᱟᱹᱭ ᱠᱮᱫ᱾
ᱚ ᱛᱤᱱᱥᱚ ᱟᱞᱤᱧ ᱞᱤᱧ ᱟᱸᱡᱚᱢ ᱠᱮᱜᱼᱟ᱾ ᱢᱤᱜ ᱥᱚ ᱞᱤᱧ ᱟᱸᱡᱚᱢ ᱠᱮᱜᱼᱟ ᱦᱳᱭ ᱦᱳᱭ ᱟᱪᱪᱷᱟ ᱟᱪᱪᱷᱟ ᱴᱷᱤᱠ
ᱱᱮᱛᱟᱨ ᱢᱟ ᱢᱤᱜ ᱥᱚ ᱴᱟᱠᱟ ᱛᱮ ᱪᱮᱫ ᱦᱚᱸ ᱵᱟᱝ ᱦᱩᱭᱩᱜ ᱫᱚ᱾
ᱦᱳᱭ ᱚᱱᱟᱜᱮ ᱟᱹᱰᱤ ᱡᱳᱨᱞᱤᱧ ᱩᱭᱦᱟᱹᱨ ᱠᱮᱜ-ᱟ ᱠᱤ ᱵᱚᱞᱮ ᱵᱷᱩᱞ ᱞᱤᱧ ᱟᱸᱡᱚᱢ ᱠᱮᱜ-ᱟ ᱥᱮ ᱪᱮᱜ ᱵᱮᱱ ᱢᱮᱱᱠᱮᱜ-ᱟ ᱚᱱᱟ ᱵᱟᱝᱞᱤᱧ ᱵᱩᱡᱽ ᱞᱮᱫᱟ ᱟᱫᱚ ᱟᱹᱞᱤᱧ ᱫᱚᱞᱤᱧ ᱨᱚᱲ ᱥᱚᱡᱷᱮ ᱜᱚᱫ ᱠᱮᱫᱟ ᱦᱳᱭ ᱥᱮ᱾
ᱵᱟᱝᱟ ᱵᱟᱝᱟ ᱢᱤᱫ ᱥᱚ ᱴᱟᱠᱟ ᱛᱮᱢᱟ ᱱᱮᱛᱟᱨᱮᱢ ᱪᱟ ᱞᱮᱱᱠᱷᱟᱱ ᱫᱚᱠᱟᱱ ᱨᱮᱢᱟ ᱪᱟᱞ ᱵᱚᱞᱚ ᱞᱮᱱᱠᱷᱟᱱ ᱚᱱᱟ ᱢᱤᱫᱥᱚ ᱴᱟᱠᱟ ᱫᱚ ᱪᱮᱫ ᱦᱚᱸ ᱵᱟᱝ ᱦᱩᱭᱩᱜᱼᱟ ᱚᱱᱟ ᱛᱮᱫᱚ
ᱦᱳᱭ ᱦᱳᱭ ᱞᱟᱹᱭᱮᱜᱼᱟ ᱞᱤᱧ ᱠᱤ ᱡᱚᱢ ᱢᱤᱜ ᱫᱚᱢ ᱟᱨ ᱛᱤᱱᱥᱚ ᱵᱮᱱ ᱞᱟᱹᱭ ᱮᱜᱼᱟ ᱟᱞᱮᱥᱱ ᱫᱚ ᱱᱟᱜ ᱥᱩᱠᱷᱟᱹ ᱥᱩᱠᱷᱤ ᱠᱚ ᱦᱟᱛᱟᱣ ᱛᱟᱦᱮᱜ ᱚᱱᱠᱟ ᱦᱳᱭᱥᱮ᱾ ᱢᱟᱱᱮ ᱡᱚᱢ ᱫᱚ ᱵᱟᱝᱠᱚ ᱦᱟᱛᱟᱣᱟ ᱟᱨ ᱡᱮᱢᱚᱱᱞᱤᱧ ᱞᱟᱹᱭᱟ ᱠᱤ ᱥᱮᱛᱟᱜ ᱪᱟᱞᱟᱜ ᱟᱛᱚ ᱟᱨ ᱥᱮᱛᱟᱜ ᱠᱚ ᱛᱤᱠᱤᱱ ᱠᱚ ᱨᱟᱠᱟᱵ ᱦᱤᱡᱩᱜᱼᱟ᱾
ᱦᱩᱸ
ᱟᱨ ᱛᱤᱠᱤᱱ ᱠᱚ ᱪᱟᱞᱟᱜᱼᱟ ᱟᱨ ᱱᱟᱦᱟᱜ ᱟᱹᱭᱩᱵ ᱵᱮᱞᱟ ᱟᱹᱭᱩᱵ ᱵᱮᱞᱟ ᱠᱚ ᱨᱟᱠᱟᱵ ᱦᱤᱡᱩᱜᱼᱟ ᱟᱨ ᱢᱤᱫᱴᱟᱝ ᱫᱚ ᱱᱚᱝᱠᱟ ᱢᱮᱱᱟᱜᱼᱟ ᱢᱤᱫ ᱟᱞᱮ, ᱜᱤ ᱢᱟᱱᱮ ᱛᱷᱚᱲᱟ ᱡᱩᱫᱟᱹ ᱧᱚᱜ ᱢᱮᱱᱟᱜᱼᱟ ᱦᱳᱭᱥᱮ᱾ ᱢᱟᱱᱮ ᱢᱤᱫ ᱫᱚᱢ ᱠᱚ ᱪᱟᱞᱟᱜᱼᱟ ᱟᱨ ᱱᱚᱴᱟ ᱠᱚ ᱯᱷᱮᱰᱚᱜᱼᱟ ᱟᱨ ᱛᱤᱱᱴᱟ ᱠᱚ ᱨᱟᱠᱟᱵᱼᱟ ᱟᱨ ᱜᱷᱩᱨᱮ ᱵᱟᱠᱚ ᱪᱟᱞᱟᱜᱼᱟ᱾
ᱟᱞᱮ ᱥᱮᱱ ᱦᱚᱸ ᱟᱞᱮ ᱥᱮᱱ ᱦᱚᱸ ᱚᱱᱠᱟ ᱫᱚ ᱵᱟᱝ ᱢᱟᱱᱮ ᱟᱢ ᱪᱟᱜ ᱟᱢ, ᱚᱢ ᱥᱮᱛᱟᱜ ᱨᱮᱢ ᱦᱮᱡ ᱦᱛᱩᱢ ᱪᱟ ᱞᱮᱱᱠᱷᱟᱱ ᱡᱟᱦᱟᱸ ᱜᱮ ᱢᱟᱱᱮ ᱚᱱᱟ ᱴᱷᱤᱠᱟᱹ ᱞᱮᱠᱟ ᱟᱨᱠᱤ ᱢᱟᱱᱮ, ᱟᱢ ᱢᱤᱫ ᱯᱩᱱ ᱜᱟᱱᱮᱢ ᱛᱳᱫ ᱨᱚᱦᱚᱭ ᱠᱮᱫ ᱛᱮᱟᱢᱟ ᱵᱮᱥ ᱟᱫᱚᱢ ᱦᱮᱡᱱᱟ᱾ ᱚᱱᱠᱟ ᱵᱟᱝᱠᱷᱟᱱ ᱫᱚ ᱟᱢ ᱱᱚᱴᱟᱨᱮᱢ ᱪᱟᱜ ᱢᱟ ᱟᱢ ᱦᱮᱡ ᱦᱩᱭᱩᱜ ᱛᱟᱢᱟ ᱥᱮ, ᱪᱟᱴᱟ ᱵᱮᱲᱟ ᱰᱩᱵᱩᱡ ᱵᱮᱲᱟ ᱰᱩᱵᱩᱡ ᱦᱮᱡ ᱦᱳᱭᱳᱜ ᱛᱟᱢᱟ ᱟᱨᱠᱤ᱾ ᱚᱱᱚ ᱚᱱᱠᱟ
ᱦᱩᱸ ᱦᱩᱸ, ᱟᱫᱚ ᱦᱮᱸ ᱡᱟᱦᱟᱸ ᱜᱮ ᱵᱮᱱ ᱞᱟᱹᱭ ᱦᱮᱸᱥᱮ ᱱᱮᱛᱟᱨᱮᱻ ᱦᱳᱲᱳ ᱨᱚᱦᱚᱭ ᱠᱟᱱ ᱪᱟᱦᱮ ᱡᱟᱦᱟᱱᱟᱜ ᱠᱟᱹᱴᱤᱡ ᱩᱰᱤᱡ ᱠᱟᱹᱢᱤ ᱠᱟᱱ ᱡᱟᱦᱟᱱᱟᱜ ᱦᱮᱸᱥᱮ,
ᱥᱟᱱᱟᱢ ᱨᱮᱜᱤ ᱟᱹᱰᱤ ᱜᱟᱱ ᱯᱚᱭᱥᱟ ᱠᱚ ᱦᱟᱛᱟᱣᱮᱜᱼᱟ ᱡᱮᱢᱚᱱ ᱞᱤᱧ ᱞᱟᱹᱭᱟ ᱨᱟᱡᱽ ᱢᱤᱥᱛᱤᱨᱤ ᱠᱚ ᱚᱲᱟᱜ ᱠᱚᱠᱚ ᱡᱩᱛ᱾ ᱛᱮᱜ-ᱟ ᱩᱱᱠᱩᱣᱟᱜ ᱢᱟ ᱟᱹᱰᱤ ᱜᱟᱱ ᱜᱮᱭᱟ ᱥᱮ?
ᱦᱳᱭ ᱟᱞᱮ ᱥᱮᱫ ᱦᱚᱸ ᱟᱹᱰᱤ ᱜᱟᱱ ᱜᱮᱠᱚ ᱦᱟᱛᱟ ᱟᱠᱚ, ᱨᱟᱡᱽ ᱢᱤᱥᱛᱨᱤ ᱠᱚᱫᱚ ᱩᱱᱠᱩ ᱫᱚ ᱥᱟᱛᱥᱚ ᱟᱴᱥᱚ ᱴᱟᱠᱟ ᱠᱚ ᱦᱟᱛᱟᱣᱟ ᱯᱩᱭᱥᱟᱹ᱾
ᱦᱮᱸ,
ᱟᱨ ᱞᱮᱵᱟᱨ ᱠᱚᱢᱟ ᱛᱚ ᱯᱩᱱᱥᱚ ᱴᱟᱠᱟ ᱠᱩᱢ ᱵᱟᱠᱚ ᱦᱤᱡᱩᱜᱼᱟ ᱚᱠᱚᱭ ᱦᱚᱸ
ᱨᱮᱱᱟᱜ ᱟᱫᱷᱟ ᱢᱟᱱᱮ ᱦᱳᱭᱥᱮ ᱢᱤᱥᱛᱨᱤ,